ᱦᱮᱞᱳ
ᱦᱮᱞᱳ ᱦᱩᱸ ᱟᱞᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ ᱾
ᱨᱚᱲ ᱟᱸᱡᱚᱢᱚᱜ ᱠᱟ ᱛᱳᱭ ᱱᱟᱯᱟᱭ ᱜᱮ
ᱟᱸᱡᱚᱢᱚᱜ ᱠᱟᱱ ᱛᱟᱵᱮᱱ ᱜᱮᱭᱟ ᱟᱫᱚ ᱟᱹᱞᱤᱧᱟᱜ ᱪᱮᱫ ᱞᱮᱠᱟ ᱟᱸᱡᱚᱢᱚᱜ ᱠᱟᱱᱟ ᱾
ᱟᱸᱡᱚᱢᱚᱜ ᱠᱟᱱᱟ ᱾
ᱟᱪᱪᱷᱟ ᱱᱟᱯᱟᱭ ᱜᱮ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱟᱫᱚ
ᱦᱳᱭ
ᱪᱮᱫ ᱦᱚᱸ ᱵᱟᱝ ᱱᱚᱜᱼᱚᱭ ᱱᱤᱛᱚᱜ ᱨᱩᱢ ᱨᱮᱞᱤᱧ ᱛᱟᱦᱮᱸ ᱠᱟᱱᱟ ᱟᱫᱚ ᱱᱚᱜᱼᱚᱭ ᱵᱟᱦᱨᱮ ᱥᱮᱫ ᱞᱤᱧ ᱩᱰᱩᱠᱱᱟ ᱾ ᱮᱱᱛᱮ ᱨᱩᱢ ᱨᱮᱫᱚ ᱢᱤᱫᱴᱮᱱ ᱜᱟᱛᱮ ᱠᱚᱲᱟᱭ ᱡᱟᱹᱯᱤᱫ ᱵᱟᱲᱟᱣ ᱠᱟᱫᱟ ᱟᱫᱚ ᱩᱱᱤ ᱡᱮᱢᱚᱱ ᱚᱱᱠᱟ ᱵᱟᱭ ᱰᱤᱥ ᱴᱟᱯᱚᱜ ᱟᱫᱚ ᱚᱱᱟᱛᱮ ᱱᱚᱜ-ᱚᱭ ᱵᱟᱦᱨᱮ ᱥᱮᱫ ᱜᱮᱞᱤᱧ ᱩᱰᱩᱠᱱᱟ ᱱᱟᱯᱟᱭ ᱛᱮ ᱜᱟᱞᱢᱟᱨᱟᱣ ᱞᱟᱹᱜᱤᱫ ᱛᱮ ᱾ ᱟᱵᱮᱱ ᱜᱮ ᱞᱟᱹᱭᱵᱱ ᱪᱮᱫ ᱵᱮᱱ ᱪᱮᱫ ᱵᱤᱱ
ᱜᱚᱢᱠᱮ ᱛᱟᱦᱚᱞᱮ ᱟᱹᱞᱤᱧᱟᱜ ᱫᱟᱠᱟ ᱡᱚᱢ ᱵᱟᱲᱟ ᱠᱟᱛᱮ ᱞᱤᱧ ᱫᱩᱲᱩᱵ ᱵᱟᱲᱟ ᱟᱠᱟᱱᱟ ᱾
ᱟᱪᱪᱷᱟ ᱟᱹᱰᱤ ᱱᱟᱯᱟᱭ ᱾ ᱟᱫᱚ ᱪᱮᱫ ᱠᱚ ᱢᱮᱱᱟ ᱛᱚᱵᱮ ᱪᱮᱫ ᱞᱮᱠᱟ ᱢᱮᱱᱟᱜ ᱵᱟᱲᱟ ᱟᱯᱮ ᱚᱲᱟᱜ ᱠᱚᱨᱮ ᱥᱮ ᱟᱯᱮᱱ ᱦᱚᱸ ᱪᱮᱫ ᱞᱮᱠᱟ ᱢᱮᱱᱟᱜ ᱵᱮᱱᱟ ᱾
ᱦᱳᱭ ᱮᱱᱛᱮᱜ ᱦᱳᱭ ᱱᱟᱯᱟᱭ ᱜᱮ ᱢᱮᱱᱟᱜ ᱞᱮᱭᱟ ᱚᱲᱟᱜ ᱠᱚᱨᱮ ᱡᱚᱛᱚ ᱦᱚᱲ ᱜᱮ ᱱᱟᱯᱟᱭ ᱛᱮᱜᱮ ᱢᱮᱱᱟᱜ ᱞᱮᱭᱟ ᱾ ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱾
ᱟᱹᱞᱤᱧ ᱦᱚᱸ ᱱᱚᱜᱼᱭ ᱱᱟᱯᱟᱭ ᱜᱮ ᱢᱮᱱᱟᱜ ᱞᱤᱧᱟᱹ ᱟᱨ ᱚᱱᱮ ᱠᱚ ᱢᱮᱱᱟ ᱱᱟᱯᱟᱭ ᱜᱮᱵᱚᱱ ᱛᱟᱦᱮᱸ ᱞᱮᱱ ᱠᱷᱟᱡ ᱟᱹᱰᱤ ᱱᱟᱯᱟᱭ ᱦᱩᱭᱩᱜᱼᱟ ᱾ ᱟᱨ ᱪᱮᱫ ᱠᱚ ᱢᱮᱱᱟ ᱟᱞᱮ ᱥᱮᱫ ᱢᱟ ᱟᱹᱰᱤᱜᱟᱱ ᱜᱮ ᱫᱟᱜ ᱡᱟᱹᱲᱤᱭᱮᱫ ᱠᱟᱱ ᱟᱫᱚ ᱟ ᱯᱮᱥᱮᱫ ᱪᱮᱫ ᱞᱮᱠᱟ ᱫᱟᱜ ᱡᱟᱹᱲᱤᱭᱮᱫᱟ ᱥᱮᱵᱟᱭ ᱡᱟᱹᱲᱤᱭᱫᱟ ᱥᱮ ᱪᱮᱫ ᱞᱮᱠᱟ ᱥᱤᱛᱩᱝ ᱮᱫᱟ?
ᱟᱞᱮ ᱥᱮᱫ ᱢᱟ ᱛᱮᱦᱮᱧ ᱫᱚ ᱵᱟᱭ ᱫᱟᱜ ᱠᱟᱜ ᱞᱮᱭᱟ ᱦᱚᱞᱟ ᱢᱟᱫᱷᱮᱨ ᱫᱟᱜ ᱵᱟᱲᱟ ᱟᱜ ᱞᱮᱜᱮᱭᱟᱹᱭ ᱾ ᱚᱱᱟ ᱤᱭᱟᱹ ᱛᱮ ᱛᱮᱦᱤᱧ ᱫᱚ ᱠᱷᱮᱛ ᱠᱚᱞᱮ ᱥᱤ ᱵᱟᱲᱟ ᱠᱮᱫ ᱛᱟᱞᱮᱭᱟ ᱾
ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱦᱚᱸ ᱱᱚᱜᱼᱚᱭ ᱫᱟᱜ ᱫᱚᱭ ᱫᱟᱜ ᱮᱫ ᱠᱟᱱ ᱜᱮᱭᱟ ᱟᱹᱰᱤ ᱜᱟᱱ ᱜᱮ ᱟᱨ ᱛᱮᱦᱤᱧ ᱫᱚ ᱢᱮᱛᱟᱜ ᱢᱮ ᱾ ᱟᱰᱤ ᱮᱱᱟᱱ ᱦᱚᱸᱭ ᱫᱟᱜ ᱵᱟᱲᱟ ᱠᱮᱫᱟ ᱟᱨ ᱦᱚᱞᱟ ᱦᱚᱸ ᱟᱹᱰᱤ ᱠᱟᱡᱟᱠ ᱮ ᱫᱟᱜ ᱵᱟᱲᱟ ᱠᱮᱫᱟ ᱟᱫᱚ ᱚᱱᱟ ᱡᱟᱦᱟᱸ ᱜᱷᱟᱴᱟ ᱠᱩᱴᱟᱹ ᱠᱚᱨᱮ ᱢᱮᱛᱟᱜ ᱢᱮ ᱚᱠᱚᱭ ᱠᱚᱫᱚ ᱦᱟᱸᱜ ᱵᱟᱠᱚ ᱨᱚᱦᱚᱭ ᱵᱟᱲᱟ ᱟᱠᱟᱫ ᱛᱟᱦᱮᱱᱟ ᱾ ᱩᱝᱠᱩᱣᱟᱜ ᱦᱚᱸ ᱨᱚᱦᱚᱭ ᱫᱚ ᱡᱩᱛ ᱮᱱᱟ ᱟᱨ ᱱᱚᱜᱼᱭ ᱵᱟᱹᱵᱮᱭᱛᱮ ᱡᱚᱛᱚ ᱦᱚᱲ ᱠᱚ ᱮᱦᱚᱵ ᱪᱟᱵᱟᱭᱮᱱᱟ ᱨᱚᱦᱚᱭ ᱠᱚ ᱦᱩᱲᱩ ᱨᱚᱦᱚᱭ ᱠᱚ ᱟᱞᱮ ᱥᱮᱫ ᱫᱚ ᱡᱚᱛᱚ ᱞᱮᱠᱟᱜᱮ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱣ ᱟᱠᱟᱱ ᱜᱮᱭᱟ ᱱᱤᱛᱚᱜ ᱫᱚ᱾ ᱟᱪᱪᱷᱟ ᱟᱯᱮ ᱥᱮᱭᱟᱜ ᱤᱧ ᱠᱩᱞᱤᱭᱮᱫ ᱢᱮ ᱛᱟᱞᱟᱝ ᱟ ᱦᱩᱲᱩ ᱨᱚᱦᱚᱭ ᱠᱚᱫᱚ ᱯᱮ ᱮᱦᱚᱵ ᱵᱟᱲᱟᱣ ᱟᱠᱟᱱᱟ ᱥᱮ ᱟᱹᱣᱨᱤ ᱯᱮ ᱮᱦᱚᱵᱚᱜ ᱟ ᱱᱤᱛᱚᱜ ᱦᱚᱸ?
ᱦᱳᱭ ᱦᱳᱭ ᱡᱟᱦᱟᱸᱭ ᱠᱚ ᱫᱟᱜ ᱠᱟᱱ ᱛᱟᱠᱚ ᱜᱮᱭᱟ᱾ ᱩᱱᱠᱩ ᱫᱚᱠᱚ ᱮᱦᱚᱵ ᱟᱠᱟᱫ ᱜᱮᱭᱟ ᱡᱟᱦᱟᱸᱭ ᱠᱚ᱾ ᱟᱹᱰᱤ ᱚᱱᱠᱟ ᱢᱟᱱᱮ ᱫᱟᱜ ᱠᱚ ᱵᱟᱝ ᱛᱤᱸᱜᱩᱱ ᱫᱟᱠᱚ ᱜᱮ ᱠᱷᱮᱛ ᱠᱚᱨᱮ᱾ ᱩᱱᱠᱩ ᱫᱚ ᱟᱹᱣᱨᱤ ᱠᱚ ᱨᱚᱦᱚᱭᱼᱟ ᱱᱤᱛᱚᱜ ᱦᱚᱸ᱾
ᱟᱪᱪᱷᱟ᱾ ᱟᱹᱰᱤ ᱱᱟᱯᱟᱭ ᱱᱚᱰᱮ ᱠᱟᱛᱷᱟ ᱵᱮᱱ ᱞᱟᱹᱭ ᱠᱮᱫᱼᱟ ᱡᱮ ᱚᱠᱚᱭ ᱟᱫᱚ᱾ ᱟᱞᱮᱥᱮᱫ ᱦᱚᱸ ᱚᱱᱠᱟ ᱜᱮ ᱛᱟᱦᱮᱸ ᱠᱟᱱᱟ ᱟᱫᱚ ᱱᱚᱜ ᱚᱭ ᱦᱚᱞᱟ ᱡᱚᱠᱷᱚᱱᱮ ᱫᱟᱜ ᱠᱮᱫᱟ ᱟᱹᱰᱤ ᱨᱟᱸᱜᱟᱣ ᱜᱮ ᱫᱟᱜ ᱠᱮᱫᱟ᱾ ᱢᱮᱛᱟᱜ ᱢᱮ ᱯᱩᱨᱟᱹ ᱠᱷᱮᱛ ᱮ ᱯᱮᱨᱮᱡ ᱪᱟᱵᱟ ᱠᱮᱫᱟ ᱟᱫᱚ ᱚᱱᱟ ᱤᱭᱟᱹᱛᱮ ᱱᱚᱜᱼᱚᱭ ᱛᱮᱦᱤᱧ ᱠᱷᱚᱱ ᱜᱮ ᱦᱟᱜ ᱢᱮᱛᱟᱜ ᱢᱮ᱾ ᱚᱠᱚᱭ ᱦᱟᱸᱜ ᱡᱟᱹᱥᱛᱤᱭᱟᱜ ᱤᱭᱟᱹ ᱵᱟᱲᱟᱣ ᱟᱠᱟᱱᱟ ᱩᱱᱠᱩ ᱫᱚ ᱟᱹᱰᱤ ᱡᱟᱹᱥ᱾ ᱥᱛᱤ ᱜᱮ ᱱᱚᱜ ᱚᱭ ᱥᱤ ᱵᱟᱲᱟ ᱦᱚᱪᱚ ᱠᱟᱛᱮᱫ ᱱᱮᱛᱟᱨ ᱠᱟᱛᱮᱫ ᱠᱚ ᱤᱭᱟᱹ ᱠᱮᱫᱟ ᱢᱮᱛᱟᱜ ᱢᱮ ᱚᱱᱟ ᱦᱳᱲᱩ ᱠᱚᱠᱚ ᱨᱚᱦᱚᱭ ᱮᱫᱟ᱾ ᱟᱪᱪᱷᱟ ᱱᱮᱛᱟᱨ ᱠᱟ ᱠᱟᱛᱮᱫ ᱜᱚᱢᱠᱮ ᱟᱹᱰᱤ ᱡᱟᱹᱥᱛᱤ ᱟᱞᱮ ᱥᱮᱫ ᱨᱤᱧ ᱧᱮᱞ ᱮᱫᱟ ᱟᱨ᱾ ᱠᱤ ᱵᱚᱞᱮ ᱟᱞᱮᱥᱮᱫ ᱡᱚᱠᱷᱚᱱᱮᱢ ᱧᱮᱞ ᱟ ᱛᱚ ᱟᱹᱰᱤ ᱡᱟᱹᱥᱛᱤ ᱱᱚᱜᱼᱚᱭ ᱜᱟᱹᱭ ᱰᱟᱝᱨᱟ ᱠᱟᱰᱟ ᱱᱟᱦᱮᱞ ᱵᱟᱫ ᱠᱟᱛᱮᱜ ᱡᱟᱹᱥᱛᱤ ᱱᱚᱜᱼᱚᱭ᱾ ᱟᱨ ᱴᱨᱟᱠᱴᱟᱨ ᱜᱟᱹᱰᱤ ᱠᱚᱛᱮ ᱜᱮ ᱡᱟᱹᱥᱛᱤ ᱫᱚᱠᱚ ᱥᱤ ᱦᱚᱪᱚᱭᱮᱫᱟ ᱟᱪᱪᱷᱟ ᱟᱯᱮ ᱥᱮᱱᱟᱜ ᱜᱚᱝᱠᱮ᱾ ᱮ ᱠᱟᱛᱷᱟ ᱠᱚᱧ ᱠᱩᱞᱤᱭᱮᱫ ᱵᱮᱱᱟ ᱡᱮ ᱜᱟᱹᱭ ᱰᱟᱝᱨᱟ ᱠᱟᱰᱟ ᱱᱟᱦᱮᱞ ᱛᱮ ᱡᱟᱹᱥᱛᱤ ᱠᱩ ᱥᱤᱭᱮᱜ ᱠᱟᱱᱟ? ᱥᱮ ᱴᱮᱠᱴᱟᱨ ᱜᱟᱹᱰᱤ ᱠᱚᱛᱮ ᱜᱮ ᱡᱟᱹᱥᱛᱤ ᱫᱚ ᱠᱩ ᱥᱤᱭᱮᱜ ᱠᱟᱱᱟ?
ᱦᱳᱭ ᱜᱚᱢᱠᱮ ᱟᱵᱤᱱ ᱵᱤᱱ ᱞᱟᱹᱭ ᱠᱮᱫ ᱞᱮᱠᱟ᱾ ᱟᱨ ᱟᱞᱮᱥᱮᱫ ᱞᱮᱠᱟ ᱦᱚᱸ ᱞᱮᱠᱟ ᱦᱚᱸ ᱚᱱᱠᱟ ᱰᱟᱝᱨᱤ ᱢᱮᱨᱚᱢ ᱠᱚᱫᱚ ᱢᱮᱱᱟᱜ ᱠᱚᱛᱟᱞᱮᱭᱟ ᱰᱟᱝᱨᱤ ᱠᱚᱫᱚ ᱢᱮᱱᱟᱜ ᱠᱚᱛᱟᱞᱮ ᱜᱮᱭᱟ ᱥᱮ ᱜᱟᱰᱟ ᱠᱚᱦᱚᱸ᱾ ᱞᱮᱠᱤᱱ ᱡᱚᱛᱚ ᱦᱚᱲ ᱨᱮᱱ ᱢᱟ ᱵᱟᱹᱱᱩᱜ ᱠᱚᱛᱟᱵᱚᱱ ᱜᱮᱭᱟ ᱥᱮ᱾ ᱥᱮ ᱚᱱᱟ ᱤᱭᱟᱹᱟᱹᱛᱮ ᱚᱠᱛᱚ ᱠᱚᱨᱮ ᱱᱟᱦᱮᱞ ᱠᱚ ᱵᱟᱝ ᱧᱟᱢᱚᱜ ᱠᱷᱟᱹᱛᱤᱨ ᱛᱮ᱾ ᱴᱮᱠᱴᱟᱨ ᱠᱚᱨᱛᱮᱜᱮ ᱱᱮᱛᱟᱨ ᱫᱚ ᱵᱮᱥᱤ ᱠᱚ ᱠᱩ ᱥᱤ ᱵᱟᱲᱟ ᱦᱚᱪᱚᱭᱮᱫᱟ ᱴᱮᱠᱴᱟᱨ ᱛᱮᱢᱟ᱾ ᱚᱞᱯᱚ ᱥᱚᱢᱚᱭ ᱨᱮᱦᱚᱸ ᱜᱮ ᱠᱟᱹᱢᱤ ᱠᱚ ᱦᱩᱭᱩᱜ ᱠᱟᱱᱟ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫ ᱟ᱾ ᱟᱨ ᱟᱞᱮ ᱥᱮᱫ ᱡᱚᱠᱷᱚᱱ ᱮᱢ ᱧᱮᱞᱟ ᱛᱚ ᱟᱞᱮ ᱥᱮᱫ ᱫᱚ ᱟᱹᱰᱤ ᱡᱟᱹᱥᱛᱤ ᱜᱮ᱾ ᱚᱱᱟ ᱜᱟᱹᱭ ᱰᱟᱝᱨᱟ ᱠᱟᱰᱟ ᱱᱟᱮᱞ ᱛᱮᱫᱚ ᱵᱟᱠᱚ ᱥᱤᱭᱟᱹᱜ ᱠᱟᱱᱟ ᱱᱮᱛᱟᱨ ᱫᱚ ᱡᱟᱹᱥᱛᱤ ᱠᱷᱚᱱ ᱡᱟᱹᱥᱛᱤ ᱵᱚᱞᱮ᱾ ᱴᱟᱠᱴᱟᱨ ᱛᱮᱜᱮ ᱡᱚᱛᱚ ᱠᱷᱚᱱ ᱡᱟᱹᱥᱛᱤ ᱫᱚ ᱴᱨᱟᱠᱴᱚᱨᱝ ᱛᱮᱫᱚ ᱩᱥᱟᱹᱨᱟ ᱦᱚᱸ ᱩᱥᱟᱹᱨᱟ ᱵᱟᱲᱟᱜ ᱠᱟᱱᱟ ᱡᱟᱦᱟᱱᱟᱜ ᱜᱮ ᱵᱚᱞᱮ᱾ ᱛᱤᱨ ᱨᱮᱢ ᱢᱮᱱᱟ ᱟᱹᱰᱤ ᱜᱮᱢ ᱩᱥᱟᱹᱨᱟᱜ ᱠᱟᱱᱟ᱾ ᱩᱱ ᱨᱮᱜᱮ ᱚᱱᱠᱟᱜᱮ ᱟᱨ ᱤᱱᱟᱹ ᱵᱟᱫᱽ ᱠᱟᱛᱮᱫ ᱡᱚᱠᱷᱚᱱᱮᱢ ᱧᱮᱞᱟ ᱟᱞᱮᱥᱮᱫ ᱫᱚ ᱱᱚᱜᱼᱚᱭ᱾ ᱱᱮᱛᱟᱜ ᱢᱟ ᱱᱮᱛᱟᱨ ᱠᱟᱛᱮᱫ ᱡᱟᱹᱥᱛᱤ ᱵᱚᱞᱮ᱾ ᱚᱱᱟ ᱜᱷᱟᱴᱟ ᱜᱷᱩᱴᱩ ᱠᱷᱮᱛ ᱜᱮ ᱠᱷᱟᱹᱞᱤ ᱠᱚ ᱜᱟᱹᱭ ᱰᱟᱝᱨᱟ ᱠᱟᱰᱟ ᱱᱟᱦᱮᱞ ᱛᱮᱫᱚ ᱠᱩ ᱥᱤᱭᱟᱜ ᱠᱟᱱᱟ ᱚᱠᱟᱴᱷᱮᱱ ᱫᱚ ᱜᱟᱹᱰᱤ ᱠᱚ ᱵᱟᱝ ᱪᱟᱞᱟᱜᱼᱟ᱾ ᱥᱮ ᱚᱱᱠᱟ ᱫᱷᱤᱨᱤ ᱧᱚᱜ ᱜᱮᱭᱟ ᱠᱷᱮᱛ ᱠᱚᱦᱚᱸ ᱚᱱᱠᱟ ᱵᱟᱝ ᱜᱮ ᱦᱩᱭᱩᱜᱼᱟ ᱥᱮ ᱠᱟᱹᱴᱤᱡ ᱜᱮᱭᱟ᱾ ᱛᱚ ᱚᱱᱟ ᱠᱚᱜᱮ ᱢᱮᱛᱟᱜ ᱢᱮ ᱡᱟᱹᱥᱛᱤ ᱫᱚ ᱦᱟᱸᱜ ᱢᱮᱛᱟᱜ ᱢᱮ ᱜᱟᱹᱭ ᱰᱟᱝᱨᱟ ᱠᱟᱰᱟᱝ ᱛᱮᱠᱚ ᱞᱟᱜᱟᱣ ᱮᱫᱟ ᱟᱨ ᱵᱟᱠᱷᱟᱱ ᱵᱟᱹᱠᱤ ᱫᱚ ᱢᱮᱛᱟᱜ ᱢᱮ ᱡᱚᱛᱚ᱾ ᱟᱫᱚ ᱜᱚᱝᱠᱮ ᱟᱪᱷᱟ ᱟᱯᱮᱥᱮᱫ ᱚᱱᱛᱮ ᱟᱞᱮ ᱥᱮᱫ ᱡᱚᱠᱷᱚᱱᱮᱢ ᱧᱮᱞᱟ ᱛᱚ ᱟᱹᱰᱤ ᱜᱟᱱ ᱱᱚᱜᱼᱚᱭ ᱦᱩᱲᱩ ᱵᱟᱫ ᱠᱟᱛᱮ ᱦᱚᱸ ᱟᱹᱰᱤ ᱜᱟᱱ ᱪᱟᱥᱵᱟᱥ ᱦᱩᱭᱩᱜᱼᱟ᱾ ᱦᱩᱲᱩ ᱥᱟᱶ ᱥᱟᱶᱛᱮᱜᱮ ᱟᱞᱮ ᱥᱮᱫ ᱫᱚ ᱨᱟᱢᱲᱟ ᱠᱚᱦᱚᱸ ᱠᱚ ᱮᱨ ᱵᱟᱲᱟᱭ ᱜᱮᱭᱟ ᱟᱨ ᱨᱟᱢᱲᱟ ᱫᱚ ᱦᱩᱲᱩ ᱡᱚᱠᱷᱚᱱ᱾ ᱜᱮᱫ ᱨᱟᱠᱟᱵᱟ ᱛᱚᱠᱷᱚᱱ ᱚᱱᱟ ᱫᱚᱠᱚ ᱨᱟᱠᱟᱵ ᱛᱚᱨᱟᱭᱟ᱾ ᱟᱪᱪᱷᱟ ᱜᱚᱢᱠᱮ ᱟᱯᱮᱥᱮᱫ ᱤᱧ ᱠᱩᱞᱤ ᱫᱚᱦᱟᱣᱮᱫ ᱢᱮᱭᱟᱥᱮᱧ ᱠᱩᱞᱤ ᱨᱩᱣᱟᱹᱲᱮᱫ ᱢᱮᱭᱟ? ᱡᱮ ᱟᱪᱪᱷᱟ ᱨᱟᱢᱲᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭ ᱜᱮᱭᱟ ᱟᱯᱮᱥᱮᱫ ᱫᱚ?
ᱜᱚᱢᱠᱮ ᱾ ᱟᱞᱤᱧ ᱫᱚ ᱥᱟᱹᱨᱤ ᱠᱟᱛᱷᱟ ᱛᱮᱫᱚ ᱞᱟᱹᱭ ᱫᱚ ᱢᱟᱱᱮ ᱦᱚᱥᱴᱮᱞ ᱠᱚᱨᱮ ᱜᱮ ᱠᱟᱹᱴᱤᱡ ᱠᱷᱚᱱᱞᱤᱧ ᱛᱟᱦᱮᱸᱭ ᱠᱟᱱᱟ ᱛᱚ᱾ ᱠᱤᱱ ᱦᱩᱲᱩ ᱨᱚᱦᱚᱭ ᱥᱚᱸᱜ ᱜᱮᱞᱤᱧ ᱪᱟᱞᱟᱣ ᱵᱟᱲᱟ ᱟᱠᱟᱱᱟ ᱚᱱᱟ ᱠᱚᱨᱮ ᱫᱚ ᱚᱱᱠᱟ ᱵᱟᱞᱤᱧ ᱪᱟᱞᱟᱣ ᱪᱟᱞᱟᱣ ᱵᱟᱲᱟ ᱟᱠᱟᱱᱟ ᱚᱲᱟᱜ ᱠᱚᱫᱚ᱾
ᱟᱞᱮ ᱠᱚᱨᱮ ᱢᱟᱱᱮ ᱵᱟᱞᱤᱧ ᱧᱮᱞ ᱵᱟᱲᱟ ᱠᱟᱜ ᱠᱚᱣᱟ
ᱟᱪᱪᱷᱟ ᱟᱹᱰᱤ ᱱᱟᱯᱟᱭ ᱦᱟᱸᱜ ᱟᱫᱚ ᱱᱚᱜᱼᱚᱭ ᱟᱹᱞᱤᱧ ᱫᱚ ᱱᱚᱜᱼᱚᱭ᱾ ᱢᱮᱛᱟᱜ ᱢᱮ ᱚᱲᱟᱜ ᱨᱮᱜᱮ ᱡᱟᱹᱥᱛᱤ ᱞᱤᱧ ᱛᱟᱦᱮᱱ ᱛᱮ ᱥᱮ ᱵᱚᱞᱮ ᱟᱛᱳ ᱴᱚᱞᱟ᱾ ᱠᱚᱨᱮ ᱦᱚᱸ ᱡᱟᱹᱥᱛᱤ ᱞᱤᱧ ᱛᱟᱦᱮᱱᱛᱮ ᱱᱚᱜᱼᱚᱭ ᱮᱛᱮ ᱢᱮᱛᱟᱜ ᱢᱮ ᱡᱚᱛᱚᱞᱤᱧ ᱮ ᱪᱟᱥᱵᱟᱥᱞᱤᱧ ᱵᱟᱲᱟᱭᱟ ᱥᱮᱞᱤᱧ ᱪᱟᱥᱵᱟᱥ ᱵᱟᱲᱟ ᱟᱠᱟᱜᱼᱟ ᱥᱮᱞᱤᱧ ᱧᱮᱞ ᱟᱠᱟᱫᱼᱟ ᱥᱮᱞᱤᱧ ᱠᱟᱹᱢᱤ ᱦᱚᱞᱤᱧ ᱠᱟᱹᱢᱤ ᱵᱟᱲᱟᱣ ᱟᱠᱟᱫ ᱜᱮᱭᱟ᱾ ᱟᱨ ᱨᱟᱢᱲᱟ ᱪᱟᱥ ᱵᱟᱨᱮᱛᱮ ᱡᱚᱠᱷᱚᱱ ᱞᱟᱝ ᱜᱟᱞᱢᱟᱨᱟᱣ ᱛᱚ ᱟᱞᱮᱥᱮᱫ ᱫᱚ ᱚᱱᱚ ᱨᱟᱢᱲᱟ ᱦᱚᱸ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱦᱚᱸᱜ-ᱚᱭ ᱢᱮᱛᱟᱜ ᱢᱮ ᱯᱤᱱᱰᱷᱟᱹ ᱨᱮᱠᱚ ᱮᱨ ᱵᱟᱲᱟᱭ ᱜᱮᱭᱟ ᱟᱹᱰᱤ ᱡᱟᱹᱥᱛᱤ ᱜᱮ ᱚᱱᱟ ᱦᱩᱲᱩ ᱠᱷᱮᱛ ᱯᱤᱱᱰᱷᱟᱹ ᱨᱮ᱾ ᱟᱨ ᱤᱱᱟᱹ ᱵᱟᱛ ᱠᱟᱛᱮ ᱚᱱᱟ ᱜᱚᱰᱟ ᱠᱚ ᱦᱚᱸ ᱢᱮᱱᱟᱜ ᱜᱮᱭᱟ ᱚᱠᱟ ᱫᱚ ᱜᱷᱟᱴᱟ ᱜᱷᱩᱴᱩ ᱧᱚᱜ ᱜᱮᱭᱟ ᱥᱮ ᱛᱷᱚᱲᱟ ᱠᱟᱹᱴᱤᱡ ᱢᱟᱹᱴᱤᱡ ᱡᱚᱠᱷᱚᱱ ᱴᱟᱺᱰᱤ ᱠᱚᱦᱚᱸ ᱛᱟᱦᱮᱱᱟ᱾ ᱛᱚ ᱚᱸᱰᱮ ᱦᱚᱸ ᱮᱠᱟᱞ ᱨᱟᱢᱲᱟ ᱪᱟᱥᱵᱟᱥ ᱟᱹᱰᱤ ᱱᱟᱯᱟᱭ ᱛᱮ ᱦᱩᱭᱩᱜ-ᱟ᱾ ᱟᱨ ᱤᱱᱟᱹ ᱵᱟᱫ ᱠᱟᱛᱮ ᱡᱚᱠᱷᱚᱱᱮᱢ ᱧᱮᱞᱟ ᱛᱚ ᱚᱱᱟ ᱨᱟᱢᱲᱟ ᱫᱚ ᱚᱱᱟ ᱦᱩᱲᱩ ᱠᱚ ᱡᱚᱠᱷᱚᱱ ᱠᱚ ᱜᱮᱫ ᱨᱟᱠᱟᱵᱟ ᱛᱚᱠᱷᱚᱱ ᱜᱮ ᱦᱚᱸᱜ-ᱚᱱᱟ ᱦᱚᱸᱠᱚ ᱨᱟᱠᱟᱵᱟ᱾ ᱟᱫᱚ ᱤᱱᱟᱹ ᱵᱟᱫ ᱠᱟᱛᱮ ᱟᱭᱢᱟ ᱜᱟᱱ ᱜᱮ ᱪᱟᱥᱵᱟᱥ ᱦᱩᱭᱩᱜ-ᱟ ᱟᱞᱮ ᱫᱚ᱾ ᱢᱮᱛᱟᱜ ᱢᱮ ᱵᱷᱩᱴ, ᱢᱟᱹᱥᱨᱤ, ᱠᱤᱥᱟᱹᱨᱤ ᱱᱚᱣᱟ ᱠᱚᱦᱚᱸ ᱟᱹᱰᱤ ᱜᱟᱱ ᱪᱟᱥᱵᱟᱥ ᱦᱩᱭᱩᱜ ᱜᱮᱭᱟ᱾ ᱟᱪᱪᱷᱟ ᱟᱯᱮᱥᱮᱫ ᱜᱚᱝᱠᱮ ᱟᱯᱮᱥᱮᱫ ᱚᱱ ᱛᱮᱫᱚ ᱵᱷᱩᱴ, ᱢᱟᱹᱥᱨᱤ, ᱠᱤᱥᱟᱹᱨᱤ, ᱜᱩᱦᱩᱢ ᱫᱚᱠᱚ ᱪᱟᱥ ᱵᱟᱲᱟᱭ ᱜᱮᱭᱟ ᱥᱮ ᱵᱟᱠᱚ ᱪᱟᱥᱟ?
ᱦᱳᱭ ᱱᱚᱛᱮ ᱫᱚ ᱪᱟᱥ ᱞᱮᱠᱟ ᱫᱚ ᱥᱤᱡᱤᱱ ᱨᱮᱠᱚ ᱪᱟᱥ ᱜᱮᱭᱟ ᱡᱚᱱᱰᱨᱟ ᱠᱚ ᱪᱟᱥ ᱵᱟᱲᱟᱭ ᱜᱮᱭᱟ ᱟᱨ ᱮᱢᱱᱤ ᱟᱞᱩ ᱠᱚ ᱡᱟᱦᱟᱭ ᱜᱟᱰᱟ ᱫᱷᱟᱨᱮ ᱠᱚᱨᱮ ᱪᱟᱥ ᱜᱮᱭᱟ ᱠᱚ᱾ ᱟᱨ ᱛᱩᱲᱤ ᱠᱚᱠᱚ ᱨᱚᱦᱚᱭ ᱵᱟᱲᱟᱭ, ᱛᱩᱲᱤ ᱠᱚᱦᱚᱸ ᱪᱟᱥ ᱜᱮᱭᱟ ᱠᱚ ᱮᱴᱟᱜ ᱠᱚ ᱚᱱᱠᱟᱱᱟᱜ ᱛᱮ ᱵᱟᱝ ᱠᱚ ᱪᱟᱥ ᱜᱮᱭᱟ ᱚᱱᱠᱟ ᱫᱚ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜ-ᱟ᱾ ᱟᱫᱚ ᱟᱹᱞᱤᱧ ᱦᱚᱸ ᱡᱚᱠᱷᱚᱱ ᱞᱤᱧ ᱧᱮᱞᱟ ᱟᱞᱮ ᱥᱮᱫ ᱛᱚ ᱟᱞᱮ ᱥᱮᱫ ᱫᱚ ᱱᱚᱣᱟ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱚᱱᱟ ᱵᱷᱩᱴ, ᱢᱟᱹᱥᱨᱤ, ᱠᱤᱥᱟᱹᱨᱤ, ᱜᱩᱦᱩᱢ, ᱛᱩᱲᱤ᱾ ᱱᱚᱣᱟ ᱠᱚᱦᱚᱸ ᱟᱹᱰᱤ ᱜᱟᱱ ᱜᱮ ᱦᱩᱭᱩᱜᱼᱟ᱾ ᱟᱪᱪᱷᱟ ᱜᱚᱝᱠᱮ ᱱᱚᱣᱟ ᱟᱨᱦᱚᱸ ᱢᱤᱫ ᱫᱷᱟᱢ ᱤᱧ ᱠᱩᱞᱤ ᱨᱩᱣᱟᱹᱲᱮᱫ ᱢᱮᱭᱟ ᱥᱮᱧ ᱠᱩᱞᱤ ᱫᱚᱲᱦᱟᱭᱮᱫ ᱢᱮᱭᱟ ᱡᱮ ᱚᱠᱟᱴᱟᱜ ᱚᱱᱟ ᱛᱩᱲᱤ ᱯᱮ ᱠᱷᱟᱱ ᱟᱞᱮ ᱥᱮᱫ ᱫᱚ ᱚᱱᱟ ᱵᱟᱨ ᱨᱚᱠᱚᱢ ᱛᱲᱤ ᱠᱚ ᱪᱟᱥᱫᱟ᱾ ᱢᱤᱫᱴᱮᱡ ᱫᱚ ᱱᱚᱜᱼᱚᱭ ᱦᱮᱸᱫᱮᱭᱟᱜ ᱟᱨ ᱢᱤᱫᱴᱮᱡ ᱫᱚ ᱥᱟᱥᱟᱝᱟᱜ᱾ ᱟᱪᱪᱷᱟ ᱟᱯᱮ ᱥᱮᱱ ᱚᱱᱛᱮ ᱫᱚ ᱡᱟᱹᱥᱛᱤ ᱫᱚ ᱚᱠᱟᱴᱟᱜ ᱛᱩᱲᱤ ᱠᱚ ᱪᱟᱥ ᱵᱟᱲᱟᱭ ᱜᱮᱭᱟ᱾ ᱦᱮᱸᱫᱮᱭᱟᱜ ᱛᱩᱲᱤ ᱠᱚ ᱪᱟᱥᱟ ᱥᱮ ᱥᱟᱥᱟᱝᱟᱜ ᱛᱩᱲᱤ ᱠᱚ ᱪᱟᱥ ᱵᱟᱲᱟᱭᱟ?
ᱦᱳᱭ ᱜᱚᱝᱠᱮ ᱱᱚᱣᱟ ᱟᱞᱮ ᱥᱮᱫ ᱫᱚ ᱱᱚᱛᱮ ᱫᱚ ᱥᱟᱥᱟᱝᱜ ᱛᱩᱲᱤ ᱵᱤᱥᱤ ᱠᱚ ᱪᱟᱥ ᱜᱮᱭᱟ᱾
ᱟᱪᱪᱷᱟ᱾ ᱟᱹᱰᱤ ᱱᱟᱯᱟᱭ ᱱᱚᱰᱮ ᱠᱩᱠᱞᱤ ᱵᱮᱱ ᱫᱚᱦᱚ ᱤᱭᱟᱹ ᱞᱟᱹᱭ ᱠᱮᱜ-ᱟ ᱵᱮᱱ ᱡᱮ ᱥᱟᱥᱟᱝᱟᱜ ᱛᱩᱲᱤ ᱟᱯᱮ ᱥᱮᱫ ᱫᱚᱠᱚ ᱪᱟᱥᱟ᱾ ᱟᱫᱚ ᱟᱞᱮ ᱥᱮᱫ ᱦᱚᱸ ᱚᱱᱟ ᱥᱟᱥᱟᱝᱟᱜ ᱜᱮ ᱡᱟᱹᱥᱛᱤ ᱫᱚ ᱦᱟᱸᱜ ᱠᱚ ᱪᱟᱥᱟ᱾ ᱟᱫᱚ ᱱᱟᱦᱟᱜ ᱦᱮᱸᱫᱮᱭᱟᱜ ᱦᱚᱸᱠᱚ ᱠᱚ ᱪᱟᱥ ᱵᱟᱲᱟᱭ ᱜᱮᱭᱟ᱾ ᱟᱨ ᱛᱩᱲᱤ ᱡᱚᱠᱷᱚᱱᱮᱢ ᱪᱟᱥᱟ ᱛᱚ ᱚᱸᱰᱮ ᱫᱚ ᱥᱩᱱᱩᱢ ᱩᱰᱩᱝᱚᱜᱼᱟ ᱟᱹᱰᱤ ᱱᱟᱯᱟᱭ ᱟᱫᱚ ᱠᱚᱠᱷ--᱾ ᱠᱷᱚᱱ ᱚᱱᱟ ᱟᱹᱰᱤ ᱡᱟᱹᱥᱛᱤ ᱡᱚᱠᱷᱚᱱ ᱵᱟᱯᱞᱟ ᱮᱢᱟᱱ ᱠᱚᱨᱮ ᱥᱮ ᱵᱚᱞᱮ ᱡᱟᱦᱟᱱᱟᱜ ᱨᱮᱜᱮ ᱵᱚᱞᱮ ᱥᱩᱱᱩᱢ ᱫᱚ ᱞᱟᱹᱠᱛᱤᱜ ᱜᱮᱭᱟ᱾ ᱟᱨ ᱟᱯᱱᱟᱨᱟᱜ ᱛᱩᱲᱤ ᱛᱟᱦᱮᱱᱟ ᱛᱚ ᱵᱚᱞᱮ ᱠᱚᱢ ᱛᱮᱦᱚᱸ ᱦᱩᱭᱩᱜ ᱜᱮᱭᱟ ᱟᱢ ᱤᱭᱟᱹ ᱞᱮᱱ ᱚᱪᱚᱭ ᱢᱮ ᱟᱨ ᱚᱱᱟ ᱛᱮ ᱮ ᱡᱟᱦᱟᱱᱟᱜ ᱜᱮ ᱩᱛᱩ ᱛᱮᱭᱟᱜ ᱠᱚ ᱥᱮ ᱡᱟᱦᱟᱱᱟᱜ ᱜᱮ ᱵᱚᱞᱮ ᱵᱟᱧᱪᱟᱜ ᱛᱟᱢᱟ᱾ ᱟᱫᱚ ᱦᱮᱸ ᱢᱟ ᱵᱟᱹᱭ ᱵᱟᱹᱭ ᱦᱮᱸ ᱜᱚᱝᱠᱮ᱾ ᱟᱪᱪᱷᱟ ᱵᱟᱹᱭ ᱵᱟᱹᱭ ᱛᱮ ᱱᱚᱜᱼᱚᱭ ᱠᱟᱛᱷᱟ ᱠᱚᱫᱚ ᱦᱟᱸᱜ ᱞᱟᱦᱟ ᱥᱮᱫ ᱞᱟᱝ ᱵᱟᱲᱦᱟᱣ ᱤᱫᱤᱭᱟ᱾ ᱟᱪᱪᱷᱟ ᱜᱚᱝᱠᱮ ᱟᱞᱮ ᱥᱮᱫ ᱤᱧ ᱧᱮᱞ ᱠᱟᱫᱟ ᱱᱚᱜᱼᱚᱭ ᱨᱟᱦᱮᱲ ᱠᱩ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱟᱨ ᱨᱟᱦᱮᱲ ᱫᱚ ᱱᱚᱜ-ᱚᱭ ᱨᱟᱪᱟ ᱨᱦᱚᱸ ᱢᱤᱫ ᱵᱟᱨ ᱦᱚᱲ ᱠᱚ ᱫᱟᱨᱮ ᱵᱟᱲᱟ ᱠᱟᱜᱼᱟ᱾ ᱥᱮ ᱤᱱᱟᱹ ᱵᱟᱫ ᱠᱟᱛᱮ ᱚᱱᱟ ᱵᱟᱹᱭᱦᱟᱹᱲ ᱴᱟᱺᱰᱤ ᱠᱚᱮᱨᱮ ᱦᱚᱠᱚᱸ ᱮᱨ ᱵᱟᱲᱟᱭᱟ ᱟᱨ ᱥᱮ ᱤᱱᱟᱹ ᱵᱟᱫ ᱠᱟᱛᱮᱫ ᱱᱚᱜ-ᱚᱭ ᱜᱟᱹᱭᱟᱹ ᱯᱤᱸᱰᱟᱹ ᱨᱮ ᱦᱚᱸ ᱟᱹᱰᱤᱜᱟᱱ ᱦᱚᱲ ᱠᱚ ᱪᱟᱥᱵᱟᱥ ᱫᱟ᱾ ᱟᱪᱪᱷᱟ ᱜᱚᱝᱠᱮ ᱟᱯᱮ ᱥᱮᱫ ᱫᱚ ᱨᱟᱦᱮᱲ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭ ᱜᱮᱭᱟ, ᱚᱱᱟ ᱵᱟᱨᱮ ᱛᱮ ᱢᱤᱫ ᱵᱟᱨ ᱠᱟᱛᱷᱟ ᱫᱚᱦᱚᱭ ᱛᱞᱟᱝ ᱢᱮ᱾
ᱦᱳᱭ ᱜᱚᱝᱠᱮ ᱞᱟᱦᱟ ᱛᱮᱫᱚ ᱨᱟᱦᱮᱲ ᱠᱚᱞᱮ ᱨᱚᱦᱚᱭ ᱵᱟᱲᱟᱭᱮᱫ ᱛᱮᱦᱮᱱᱟ ᱱᱮᱛᱟᱨ ᱢᱟ ᱟᱞᱮ ᱠᱚᱨᱮᱢᱟ ᱰᱟᱹᱝᱨᱤ ᱢᱮᱨᱚᱢ ᱠᱚ ᱠᱟ ᱟᱲᱟᱜ ᱜᱤᱲᱤ ᱜᱮᱠᱚ ᱛᱟᱦᱮᱱ ᱜᱮᱭᱟ ᱥᱮ᱾ ᱚᱱᱟ ᱦᱚᱛᱤᱨ ᱛᱮ ᱱᱮᱛᱟᱨ ᱫᱚ ᱚᱱᱠᱟ ᱨᱟᱦᱮᱲ ᱠᱚᱫᱚ ᱵᱟᱝᱠᱚ ᱪᱟᱥ ᱮᱫᱟ᱾
ᱟᱪᱪᱷᱟ᱾ ᱟᱹᱰᱤ ᱱᱟᱯᱟᱭ ᱠᱟᱛᱷᱟᱢ ᱵᱤᱱ ᱞᱟᱹᱭ ᱠᱮᱜ-ᱟ ᱡᱮ ᱟᱯᱮ ᱥᱮᱫ ᱱᱮᱛᱟᱨ ᱨᱟᱦᱮᱲ ᱠᱚᱫᱚ ᱵᱟᱠᱚ ᱪᱟᱥ ᱫᱟ᱾ ᱟᱫᱚ ᱚᱝᱠᱟ ᱵᱚᱞᱮ ᱜᱤᱲᱤᱧ ᱵᱟᱲᱟᱭᱟ ᱵᱚᱞᱮ ᱥᱮᱫᱟᱭ ᱨᱮᱱᱟᱜ ᱦᱚᱲ ᱞᱟᱹᱭ ᱛᱮᱜᱮ᱾ ᱡᱮ ᱨᱟᱦᱮᱲ ᱡᱟ ᱨᱟᱦᱮᱲ ᱡᱚ, ᱥᱮ ᱨᱟᱦᱮᱲ ᱫᱟᱹᱞ ᱡᱚᱢ ᱫᱚ ᱟᱹᱰᱤ ᱱᱟᱯᱟᱭ ᱜᱮᱭᱟᱺ ᱚᱱᱟ ᱨᱮ ᱦᱚᱲᱢᱚ ᱛᱮᱭᱟᱜ ᱛᱤᱱᱟᱹᱜ ᱵᱟᱹᱲᱤᱡ ᱢᱮᱱᱟᱜᱼᱟ ᱚᱱᱟ ᱠᱚᱭ ᱜᱟᱞᱟᱣᱟ᱾ ᱟᱪᱪᱷᱟ ᱟᱵᱮᱱ ᱨᱟᱦᱮᱲ ᱠᱚ ᱫᱟᱹᱞ ᱠᱚᱫᱚ ᱵᱮᱱ ᱡᱚᱢ ᱵᱟᱲᱟᱟᱣ ᱠᱟᱜ ᱜᱮᱭᱟ ᱥᱮ ᱵᱟᱵᱮᱱ ᱡᱚᱢ ᱵᱟᱲᱟᱣ ᱠᱟᱜᱼᱟ?
ᱦᱳᱭ ᱜᱚᱝᱠᱮ ᱡᱚᱢ ᱫᱚ ᱞᱤᱧ ᱡᱚᱢ ᱵᱟᱲᱟ ᱟᱠᱟᱫ ᱜᱮᱭᱟ᱾ ᱢᱟᱱᱮ ᱟᱞᱮ ᱴᱷᱮᱱ ᱫᱚ ᱵᱟᱝ ᱞᱮ ᱨᱚᱦᱚᱭ ᱜᱮᱭᱟ, ᱟᱞᱮ ᱫᱚ᱾ ᱠᱤᱨᱤᱧ ᱠᱟᱛᱮᱜ ᱞᱮ ᱡᱚᱢ ᱵᱟᱲᱟ ᱟᱠᱟᱫ ᱜᱮᱭᱟ᱾ ᱢᱟᱱᱮ ᱟᱹᱛᱩ ᱠᱚᱨᱮ ᱚᱱᱠᱟ ᱡᱟᱦᱟᱭ ᱠᱚ ᱨᱚᱦᱚᱭ ᱵᱟᱲᱟᱭ ᱜᱮᱭᱟ᱾
ᱟᱪᱪᱷᱟ᱾
ᱦᱟᱛᱟᱣ ᱠᱟᱛᱮ ᱡᱚᱢ ᱵᱟᱲᱟ
ᱦᱩᱸ, ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱦᱚᱸ ᱪᱟᱥ ᱵᱟᱥ ᱦᱩᱭᱩᱜ ᱛᱮ᱾ ᱵᱚᱞᱮ ᱡᱟᱜᱮ ᱢᱤᱫ ᱯᱟᱹᱭ ᱵᱟᱨ ᱯᱟᱹᱭ ᱡᱚᱠᱷᱚᱱ ᱦᱩᱭᱩᱜᱼᱟ, ᱟᱫᱚ ᱤᱱᱟᱹ ᱜᱮ ᱡᱚᱢ ᱫᱚ ᱟᱹᱰᱤ ᱜᱟᱱ ᱠᱟᱱᱟ, ᱢᱮᱛᱟᱜ ᱢᱮ ᱵᱚᱪᱷᱚᱨ ᱨᱮ ᱛᱷᱚᱲᱟ ᱜᱟᱱ ᱡᱚᱢᱟ ᱟᱹᱰᱤ ᱰᱷᱮᱨ ᱦᱚᱸ ᱵᱟᱝ ᱡᱚᱢ ᱴᱷᱤᱠᱟ ᱠᱚ ᱢᱮᱱᱟ ᱡᱟᱦᱟᱱᱟᱜ ᱡᱤᱱᱤᱥ ᱰᱷᱤᱨ ᱞᱮᱱ ᱠᱷᱟᱡᱽ ᱵᱟᱝ ᱴᱷᱤᱠᱩᱜ ᱟᱫᱚ ᱡᱟᱜᱮ ᱡᱚᱢ ᱧᱟᱢᱟ ᱛᱚ ᱚᱱᱟᱜᱮ ᱟᱹᱰᱤ ᱱᱟᱯᱟᱭᱟ᱾ ᱟᱫᱚ ᱦᱮᱸ ᱢᱟ ᱴᱷᱤᱠ ᱜᱮᱭᱟ, ᱵᱟᱹᱭ ᱵᱟᱹᱭ ᱛᱮ ᱟᱨᱦᱚᱸ ᱠᱟᱛᱷᱟ ᱠᱚᱫᱚ ᱦᱟᱸᱜ ᱞᱟᱝ ᱵᱟᱲᱦᱟᱣ ᱤᱫᱤᱭᱟ, ᱞᱟᱦᱟ ᱥᱮᱜ ᱜᱮ ᱟᱪᱪᱷᱟ ᱜᱚᱝᱠᱮ ᱟᱢᱤᱧ ᱠᱩᱞᱤ ᱨᱩᱣᱟᱹᱲ ᱦᱮᱸ ᱨᱚᱲ ᱢᱮ
ᱦᱳᱭ ᱢᱮᱱᱫᱤᱧ ᱟᱯᱮ ᱥᱮᱫ ᱛᱟᱦᱚᱞᱮ ᱡᱚᱱᱰᱨᱟ ᱠᱚᱫᱚ ᱫᱟᱜ ᱢᱟᱸᱰᱤ ᱜᱮᱭᱟ ᱠᱚ ᱥᱮ ᱵᱟᱝ ᱟᱯᱮᱥᱮᱫ
ᱟᱹᱰᱤ ᱱᱟᱯᱟᱭ ᱠᱟᱛᱷᱟ ᱱᱚᱰᱮ ᱵᱚᱱ ᱫᱚᱦᱚ ᱠᱮᱜᱼᱟ᱾ ᱟᱫᱚ ᱡᱚᱸᱰᱨᱟ ᱠᱚᱫᱚ ᱦᱟᱸᱜ ᱟᱞᱮ ᱥᱮᱫ ᱫᱚ ᱱᱚᱜᱼᱚᱭ ᱫᱟᱜ ᱢᱟᱹᱰᱤ ᱦᱚᱸᱠᱚ ᱫᱟᱜ ᱢᱟᱹᱰᱤ ᱜᱮᱭᱟ᱾ ᱥᱮ ᱤᱱᱟᱹ ᱵᱟᱫ ᱠᱟᱛᱮᱜ ᱟᱭᱢᱟ ᱜᱟᱱ ᱠᱟᱛᱮ ᱡᱚᱱᱰᱨᱟᱹ ᱠᱚᱦᱚᱸ ᱠᱚ ᱡᱚᱢ ᱜᱮᱭᱟ, ᱢᱮᱛᱟᱜ ᱢᱮ ᱱᱚᱜᱼᱚᱭ ᱨᱟᱯᱟᱜ ᱠᱟᱛᱮ ᱦᱚᱸᱠᱚ ᱡᱚᱢ ᱜᱮᱭᱟ ᱟᱨ ᱟᱛᱟ ᱠᱟᱛᱮ ᱦᱚᱸ ᱟᱨ ᱥᱟᱹᱛᱩ ᱠᱟᱛᱮ ᱦᱚᱸ ᱥᱮ ᱡᱚᱱᱰᱨᱟ ᱫᱟᱠᱟ ᱥᱮ ᱫᱟᱜ ᱢᱟᱹᱰᱤ ᱚᱠᱟ ᱵᱮᱱ ᱞᱟᱹᱭ ᱜᱮ ᱱᱚᱝᱠᱟ ᱠᱟᱛᱮ ᱦᱚᱸ ᱟᱪᱪᱷᱟ ᱜᱚᱝᱠᱮ ᱟᱯᱮ ᱥᱮᱫ ᱫᱚ ᱟᱨ ᱡᱚᱱᱰᱨᱟ ᱠᱚᱫᱚ ᱪᱮᱫ ᱞᱮᱠᱟ ᱠᱟᱛᱮᱫ ᱠᱚ ᱡᱚᱢ ᱵᱟᱲᱟᱭ ᱜᱮᱭᱟ? ᱚᱱᱟ ᱵᱟᱨᱮ ᱛᱮ ᱠᱟᱛᱷᱟ ᱠᱚ ᱠᱟᱹᱴᱤᱡ ᱫᱚᱦᱚᱭ ᱛᱟᱞᱟᱝ ᱢᱮ
ᱳᱭ ᱟᱞᱮᱥᱮᱜ ᱦᱚᱸ ᱟᱵᱤᱱ ᱪᱤᱠᱟᱵᱤᱱ ᱞᱟᱹᱭ ᱠᱮᱫ ᱞᱮᱠᱟ ᱨᱟᱯᱟᱜ ᱠᱟᱛᱮᱫ ᱞᱮ ᱡᱚᱢ ᱜᱮᱭᱟ ᱥᱮ ᱫᱟᱜ ᱢᱟᱹᱲᱤ ᱠᱟᱛᱮᱜ? ᱟᱨ ᱮᱴᱟᱜ ᱨᱚᱠᱚᱢ ᱵᱟᱞᱤᱧ ᱡᱚᱢ ᱵᱟᱲᱟᱣ ᱠᱟᱫᱟ᱾
ᱟᱫᱚ ᱟᱞᱮᱥᱮᱫ ᱫᱚ ᱱᱚᱜ-ᱚᱭ ᱨᱟᱯᱟᱜ ᱠᱟᱛᱮᱜ ᱥᱮ ᱥᱷᱟᱹᱛᱩ ᱠᱟᱛᱮᱜ ᱦᱚᱸ ᱟᱹᱰᱤ ᱜᱟᱱ ᱠᱩ ᱡᱚᱢᱟ ᱟᱹᱰᱤ ᱜᱟᱱ ᱦᱚᱲ ᱫᱚ ᱟᱨ ᱚᱱᱮ ᱠᱚ ᱢᱮᱱᱟ ᱡᱚᱸᱰᱽᱨᱟ ᱟᱛ ᱛᱟ, ᱟᱰᱤ ᱢᱚᱡᱽ ᱚᱱᱟ ᱚᱴᱮᱡᱚᱜᱼᱟ, ᱯᱩᱸᱰ ᱯᱩᱸᱰ ᱟᱰᱤ ᱢᱚᱡᱽ ᱚᱱᱟ ᱠᱚ ᱢᱮᱱᱟᱜᱼᱟ, ᱯᱚᱯᱠᱚᱨᱱ ᱥᱮ ᱪᱮᱫ ᱠᱚ ᱢᱮᱛᱟᱜ ᱠᱟᱱᱟ᱾ ᱚᱝᱠᱟ ᱠᱟᱛᱮᱜ ᱦᱚᱸ ᱟᱹᱰᱤ ᱜᱤ ᱥᱤᱵᱤᱞ ᱵᱩᱡᱷᱟᱹᱜᱼᱟ᱾ ᱟᱫᱚ ᱟᱪᱪᱷᱟ ᱚᱱᱟ ᱟᱛᱟ ᱠᱟᱛᱮᱫ ᱫᱚᱵᱮᱱ ᱡᱚᱢ ᱵᱟᱲᱟᱣ ᱠᱟᱜᱼᱟ ᱥᱮ ᱵᱟᱝ?
ᱳᱭ ᱟᱛᱟ ᱠᱚᱨᱮ ᱟᱛᱟ ᱠᱟᱛᱮᱫ ᱫᱚ ᱵᱟᱡᱟᱨ ᱠᱚᱨᱮ ᱜᱮᱞᱤᱧ ᱦᱟᱛᱟᱣ ᱵᱟᱲᱟᱣ ᱠᱟᱫᱟ᱾ ᱫᱚᱥ ᱴᱟᱠᱟ ᱠᱟᱛᱮ ᱠᱚ ᱟᱠᱷᱨᱤᱧ ᱵᱟᱲᱟᱭ ᱜᱮᱭᱟ ᱩᱱ ᱥᱩᱢᱚᱭ ᱞᱤᱧ ᱡᱚᱢ ᱵᱟᱲᱟᱣ ᱠᱟᱫᱟ᱾
ᱟᱪᱪᱷᱟ, ᱟᱹᱰᱤ ᱱᱟᱯᱟᱭ ᱡᱩᱫᱤ ᱵᱮᱱ ᱡᱚᱢ ᱵᱟᱲᱟᱣ ᱠᱟᱜ ᱠᱷᱟᱡᱽ ᱢᱟ ᱟᱹᱰᱤ ᱱᱟᱯᱟᱭ ᱠᱟᱛᱷᱟ ᱠᱟᱱ ᱱᱚᱣᱟ ᱢᱟ ᱟᱨ ᱚᱱᱮ ᱠᱚ ᱢᱮᱱᱟ ᱵᱚᱪᱷᱚᱨ ᱨᱮᱭᱟᱜ ᱠᱟᱱᱟ ᱛᱚ, ᱵᱚᱪᱷᱚᱨ ᱨᱮ ᱵᱚᱞᱮ ᱵᱚ ᱡᱚᱢ ᱞᱟᱹᱠᱛᱤ ᱜᱮᱭᱟ, ᱚᱱᱮ ᱠᱚ ᱢᱮᱱᱮ ᱫᱤᱱᱟᱹᱢ ᱡᱚᱠᱷᱚᱱ ᱵᱟᱢ ᱤᱭᱟᱹ ᱵᱟᱝ ᱠᱟᱱᱟ? ᱟᱪᱪᱷᱟ ᱤᱱᱟᱹ ᱵᱟᱫ ᱠᱟᱛᱮ ᱟᱞᱮᱥᱮᱫ ᱫᱚ ᱟᱹᱰᱤ ᱜᱟᱱ ᱜᱮ ᱪᱟᱥ ᱵᱟᱥ ᱦᱩᱭᱩᱜᱼᱟ᱾ ᱚᱱᱟ ᱥᱟᱵᱽᱡᱤ ᱠᱚᱦᱚᱸ ᱢᱮᱛᱟᱜ ᱢᱮ ᱟᱞᱩ ᱵᱷᱤᱸᱰᱤ ᱥᱮ ᱚᱱᱟ ᱯᱟᱹᱴᱟᱹᱞ ᱯᱟᱹᱴᱟᱹᱞ ᱠᱚᱫᱚ ᱵᱟᱝ ᱜᱮ ᱦᱟᱸᱜ ᱠᱟᱨᱞᱟ ᱠᱩ ᱥᱮ ᱚᱱᱟ ᱥᱟᱹᱨᱩ ᱠᱚᱦᱚᱸ ᱟᱹᱰᱤ ᱜᱟᱱ ᱜᱮᱞᱮ ᱪᱟᱥ ᱵᱟᱥ ᱵᱟᱲᱟᱭ ᱜᱮᱭᱟ᱾ ᱟᱪᱪᱷᱟ, ᱟᱯᱮ ᱥᱮᱱ ᱫᱚ ᱥᱟᱵᱽᱡᱤ ᱠᱩ ᱟᱨ ᱪᱮᱫ ᱠᱩ ᱚᱝᱠᱟ ᱯᱮ ᱞᱟᱜᱟᱣ ᱵᱟᱲᱟᱜᱼᱟ᱾ ᱚᱱᱟ ᱵᱟᱨᱮᱛᱮ ᱦᱟᱸᱜ ᱠᱟᱛᱷᱟ ᱠᱚ ᱠᱟᱹᱴᱤᱡ ᱱᱚᱸᱰᱮ ᱞᱟᱹᱭ ᱛᱟᱞᱟᱝ ᱢᱮ?
ᱜᱚᱝᱠᱮ ᱟᱞᱮ ᱠᱚᱫᱚ ᱟᱹᱛᱩ ᱨᱮᱢᱟ ᱥᱟᱱᱟᱢ ᱦᱚᱲ ᱜᱮ ᱯᱨᱟᱭ ᱜᱚᱝᱠᱟ ᱱᱟᱥᱮ ᱠᱚᱢ ᱠᱟᱹᱴᱤᱡ ᱠᱚ ᱪᱟᱥ ᱵᱟᱲᱟᱭ ᱜᱮᱭᱟ, ᱠᱚᱢ ᱵᱮᱥᱤ᱾ ᱞᱮᱠᱤᱱ ᱟᱞᱮ ᱥᱮᱫ ᱫᱚ ᱥᱚᱯᱛᱟᱦᱚ ᱨᱮ ᱯᱨᱟᱭ ᱞᱮᱠᱟ ᱜᱮ ᱥᱩᱨ ᱥᱩᱨ ᱠᱚᱨᱮ ᱦᱟᱴ ᱦᱟᱴ ᱠᱚ ᱦᱩᱭᱩᱜ ᱛᱟᱞᱮ ᱜᱮᱭᱟ᱾
ᱛᱚ ᱚᱱᱟ ᱠᱷᱟᱹᱛᱤᱨ ᱛᱮ ᱟᱞᱮ ᱦᱚᱸ ᱚᱝᱠᱟ ᱵᱟᱲᱜᱮ ᱠᱚᱨᱮ ᱚᱝᱠᱟ ᱡᱟᱭᱜᱟ ᱠᱚ ᱵᱟᱱᱩᱜ ᱛᱟᱞᱮᱭᱟ᱾ ᱢᱟᱱᱮ ᱡᱟᱦᱟᱸ ᱛᱤᱱᱟᱹᱜ ᱠᱷᱮᱛ ᱠᱚ ᱢᱮᱱᱟᱜ ᱛᱟᱞᱮ, ᱡᱚᱛᱚ ᱥᱟᱺᱜᱤᱧ ᱥᱟᱺᱜᱤᱧ ᱠᱚᱨᱮ ᱜᱮ᱾ ᱚᱱᱟ ᱠᱷᱟᱹᱛᱤᱨ ᱛᱮ ᱚᱱᱟ ᱠᱚᱫᱚ ᱵᱟᱞᱮ ᱪᱟᱥ ᱟᱠᱟᱫᱟ᱾ ᱡᱟᱦᱟᱱᱟᱜ ᱠᱚ ᱚᱱᱠᱟ ᱵᱷᱮᱱᱰᱤ ᱯᱚᱴᱚᱞ ᱥᱮ ᱵᱟᱞᱮ ᱪᱟᱥ ᱜᱮᱭᱟ ᱩᱱᱟᱹᱜ ᱚᱱᱠᱟ ᱫᱚ ᱡᱟ ᱠᱤᱨᱤᱧ ᱡᱚᱢ
ᱟᱪᱪᱷᱟ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ, ᱱᱚᱰᱮ ᱟᱫᱚ ᱱᱚᱜᱼᱚᱭ ᱟᱞᱮᱥᱮᱜ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱫᱚ ᱟᱹᱰᱤ ᱜᱟᱱ ᱜᱤ ᱪᱟᱥᱵᱟᱥ ᱦᱩᱭᱩᱜᱼᱟ᱾ ᱢᱮᱛᱟᱜ ᱢᱮ ᱱᱚᱣᱟ ᱠᱟᱨᱞᱟ ᱠᱟᱱ ᱥᱮ ᱚᱱᱟ ᱥᱟᱹᱨᱩ ᱠᱚᱦᱚᱸ ᱠᱚ ᱪᱟᱥ ᱵᱟᱲᱟᱭ ᱜᱮᱭᱟ ᱟᱨ ᱥᱟᱹᱨᱩ ᱡᱚᱠᱷᱚᱱᱮᱢ ᱪᱟᱥᱟ ᱟᱫᱚ ᱚᱱᱟ ᱫᱚ ᱟᱹᱰᱤ ᱜᱟᱱ ᱜᱤ ᱵᱷᱤᱞᱤ ᱦᱩᱭᱩᱜᱼᱟ᱾ ᱟᱨ ᱚᱱᱟ ᱫᱚ ᱟᱹᱰᱤᱜᱟᱱ ᱠᱷᱟᱴᱟᱣ ᱦᱚᱸ ᱢᱮᱱᱟᱜᱼᱟ ᱟᱨ ᱡᱚᱠᱷᱚᱱ ᱚᱱᱟ ᱦᱩᱭᱩᱜᱼᱟ ᱛᱚ ᱟᱹᱰᱤ ᱜᱟᱱ ᱜᱮ ᱯᱷᱟᱭᱫᱟ ᱦᱚᱸ ᱢᱮᱱᱟᱜᱼᱟ ᱚᱱᱟᱨᱮ᱾ ᱟᱨ ᱤᱱᱟᱹ ᱵᱟᱫ ᱠᱟᱛᱮᱜ ᱱᱚᱜᱼᱚᱭ ᱚᱱᱟ ᱠᱚᱸᱰᱷᱟ ᱦᱚᱛᱚᱫ ᱱᱚᱣᱟ ᱠᱚᱢᱟ ᱠᱚ ᱪᱟᱥ ᱵᱟᱲᱟᱭ ᱜᱮ, ᱟᱪᱪᱷᱟ ᱜᱚᱝᱠᱮ ᱢᱤᱫᱴᱮᱡ ᱠᱩᱠ ᱠᱞᱤᱧ ᱫᱚᱦᱚᱭᱫᱟ ᱟᱵᱮᱱ ᱪᱮᱛᱟᱱ ᱨᱮ ᱥᱮ ᱤᱧ ᱦᱚᱸᱧ ᱞᱟᱹᱭ ᱞᱟᱦᱟᱭᱫᱟ ᱦᱟᱸᱜ ᱯᱷᱤᱨ ᱠᱩᱠᱞᱤᱧ ᱫᱚᱦᱚᱭᱟ, ᱟᱫᱚ ᱟᱞᱮ ᱥᱤᱫ ᱤᱧ ᱧᱮᱞ ᱠᱟᱫᱟ ᱱᱚᱣᱟ ᱠᱚᱸᱰᱷᱟ ᱦᱚᱛᱚᱫ ᱜᱮ ᱟᱹᱰᱤ ᱜᱟᱱ ᱜᱮ ᱱᱚᱜᱼᱚᱭ ᱡᱷᱟᱴᱟ ᱠᱟᱛᱮᱫ ᱠᱚ ᱮᱨ ᱠᱟᱜᱼᱟ᱾ ᱵᱚᱞᱮ ᱠᱚ ᱫᱟᱨᱮ ᱦᱚᱪᱚ ᱠᱟᱜᱼᱟ ᱟᱨ ᱢᱤᱫ ᱫᱚᱢ ᱡᱚᱠᱷᱚᱱ ᱠᱚᱸᱰᱷᱟ ᱦᱚᱛᱚᱫ ᱱᱟᱹᱲᱤᱭᱮᱱ ᱛᱟᱢᱟ ᱛᱚ ᱟᱹᱰᱤ ᱜᱟᱱ ᱜᱮ ᱡᱚᱜᱼᱟ ᱚᱱᱟ ᱫᱚ ᱵᱟᱢ ᱥᱟᱢᱵᱽᱲᱟᱣᱟ᱾ ᱟᱞᱮ ᱥᱮᱫ ᱤᱧ ᱧᱮᱞ ᱠᱟᱜ ᱠᱚᱣᱟ ᱡᱟᱹᱥᱛᱤ ᱠᱟᱭᱛᱮ ᱱᱚᱜᱼᱚᱭ ᱴᱟᱹᱞᱤ ᱥᱟᱹᱲᱤᱢ ᱠᱚᱨᱮ ᱠᱚ ᱨᱟᱠᱟᱵ ᱠᱟᱜᱼᱟ ᱟᱨ ᱚᱸᱰᱮ ᱥᱟᱹᱲᱤᱢ ᱠᱚᱨᱮ ᱦᱚᱸ ᱟᱹᱰᱤ ᱜᱟᱱ ᱜᱮ ᱱᱚᱜᱼᱚᱭ ᱚᱱᱟ ᱠᱚᱸᱰᱷᱟ ᱦᱚᱛᱚᱫ ᱨᱮᱭᱟᱜ ᱪᱟᱥᱵᱟᱥ ᱦᱩᱭᱩᱜ ᱠᱟᱱᱟ᱾ ᱟᱪᱪᱷᱟ ᱟᱯᱮ ᱥᱮᱱ ᱫᱚ ᱠᱚᱸᱰᱷᱟ ᱦᱚᱛᱚᱫ ᱫᱚ ᱪᱮᱫ ᱞᱮᱠᱟ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟ ᱚᱱᱟ ᱵᱟᱨᱮ ᱛᱮ ᱦᱟᱸᱜ ᱠᱟᱛᱷᱟ ᱠᱚ ᱠᱟᱹᱴᱤᱡ ᱱᱚᱸᱰᱮ ᱫᱚᱦᱚᱭ ᱛᱟᱞᱟᱝ ᱢᱮ᱾
ᱦᱳᱭ ᱟᱞᱮ ᱥᱮᱫ ᱜᱚᱝᱠᱮ ᱠᱚᱸᱰᱷᱟ ᱞᱮ ᱪᱟᱥᱟ ᱠᱚᱸᱰᱷᱟ ᱟᱵᱤᱱ ᱵᱤᱱ ᱞᱟᱹᱭ ᱞᱮᱠᱟ ᱴᱟᱹᱞᱤ ᱠᱚᱨᱮ ᱥᱮ ᱚᱱᱟ ᱴᱟᱹᱞᱤ ᱠᱚᱨᱮ ᱫᱚ ᱵᱟᱝᱠᱚ ᱪᱟᱥ ᱜᱮᱭᱟ ᱚᱝᱠᱟ ᱫᱚ᱾ ᱢᱮᱱᱠᱷᱟᱱ ᱢᱟᱪᱟ ᱠᱚ ᱵᱮᱱᱟᱣ ᱠᱟᱛᱮᱫ ᱥᱮ ᱠᱷᱩᱱᱴᱤ ᱠᱚ ᱵᱤᱫ ᱠᱟᱛᱮ ᱚᱱᱠᱟ ᱢᱟᱪᱟ ᱢᱚᱡᱽ ᱢᱟᱪᱟ ᱞᱮᱠᱟ ᱵᱮᱱᱟᱣ ᱠᱟᱛᱮ ᱚᱱᱠᱟ ᱠᱟᱛᱮ ᱠᱚ ᱪᱟᱥ ᱜᱮᱭᱟ᱾
ᱟᱪᱪᱷᱟ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ᱾ ᱡᱮ ᱚᱱᱟ ᱠᱷᱩᱱᱴᱤ ᱠᱚ ᱵᱤᱫ ᱠᱟᱛᱮᱫ ᱠᱚ ᱱᱟᱯᱟᱭ ᱜᱮᱠᱚ ᱚᱸᱰᱮ ᱠᱚ ᱪᱮᱫ ᱠᱚ ᱢᱮᱛᱟᱣᱟᱜᱼᱟ ᱢᱟᱲᱚᱢ ᱠᱚ ᱢᱮᱛᱟᱣᱟᱜᱼᱟ ᱥᱮ ᱡᱷᱟᱴᱟ ᱠᱚ ᱢᱮᱛᱟᱣᱟᱜᱼᱟ? ᱚᱱᱟ ᱞᱟᱜᱟᱣ ᱠᱟᱛᱮᱫ ᱚᱱᱠᱟ, ᱪᱮᱫ ᱠᱚ ᱢᱮᱛᱟᱜᱼᱟ ᱜᱚᱝᱠᱮ ᱟᱯᱮ ᱥᱮᱫ ᱫᱚ?
ᱦᱳᱭ ᱦᱳᱭ ᱚᱱᱠᱟ ᱜᱮ᱾
ᱦᱮᱸ ᱟᱫᱚ ᱱᱚᱜᱼᱚᱭ ᱚᱱᱠᱟ ᱡᱚᱠᱷᱚᱱ ᱚᱱᱟ ᱨᱮᱫᱚ ᱢᱚᱸᱡᱽ ᱛᱮ ᱡᱚᱜᱼᱟ ᱟᱨ ᱚᱛ ᱨᱮ ᱡᱚᱠᱷᱚᱱᱮᱢ ᱡᱚ ᱦᱚᱪᱚᱣᱟᱜᱼᱟ ᱛᱚ ᱚᱱᱟ ᱫᱚ ᱞᱟᱛᱟᱨ ᱫᱚ ᱤᱭᱟᱹᱜᱼᱟ᱾ ᱟᱫᱚ ᱱᱚᱜ-ᱚᱭ ᱟᱹᱰᱤ ᱜᱟᱱ ᱜᱮ ᱥᱚᱢᱚᱭ ᱦᱩᱭᱩᱜ ᱠᱟᱱ ᱛᱟᱞᱟᱝᱟ ᱱᱮᱛᱳᱜ ᱟᱫᱚ ᱪᱮᱫ ᱵᱮᱱ ᱪᱮᱠᱟᱭᱟ ᱟᱨ ᱵᱟᱠᱷᱟᱡ ᱞᱤᱧ ᱠᱚᱞ ᱫᱚᱲᱦᱟᱭᱮᱫᱟ ᱛᱚᱵᱮ ᱱᱚᱝᱠᱟ ᱜᱮ᱾ ᱦᱮᱸᱢᱟ ᱱᱚᱸᱰᱮ ᱜᱮ ᱦᱟᱸᱜ ᱛᱟᱦᱮᱱ ᱵᱮᱱ ᱮᱯ ᱨᱮᱜᱮ ᱟᱨᱞᱤᱧ ᱠᱚᱞ ᱫᱚᱲᱦᱟᱭᱮᱫᱟ᱾
ᱴᱷᱤᱠ ᱜᱮᱭᱟ᱾